ᱛᱮ ᱜᱚᱝᱠᱮ᱾
ᱦᱟᱞᱳᱣ᱾
ᱦᱩᱸ ᱡᱚᱦᱟᱨ ᱜᱮ᱾
ᱦᱟᱞᱳᱣ᱾
ᱦᱮᱞᱳᱣ᱾
ᱜᱚᱢᱠᱮ ᱚᱠᱟᱭ ᱱᱟᱵᱤᱱ ᱨᱚᱲ ᱜᱮ ᱵᱟᱝ ᱟᱧᱡᱚᱢᱚᱜ ᱠᱟᱱ ᱛᱟᱹᱵᱤᱱ ᱫᱚ?
ᱦᱮᱞᱳᱣ᱾
ᱦᱮᱸ ᱜᱚᱢᱠᱮ ᱦᱤᱸᱛᱩᱜ ᱫᱚ ᱨᱚᱲ ᱵᱤᱱ ᱟᱧᱡᱚᱢ ᱫᱟ ᱥᱮ ᱵᱟ ᱟᱞᱤᱧᱟᱜ?
ᱦᱮᱸ ᱟᱸᱡᱚᱢ ᱫᱟᱞᱤᱧ ᱞᱟᱹᱭᱟᱵᱤᱱ ᱛᱚ
ᱳᱢ᱾ ᱜᱚ ᱜᱚᱝᱢᱠᱮ ᱛᱟᱦᱚᱞᱮ ᱪᱮᱫ ᱠᱩᱵᱤᱱ ᱪᱤᱠᱟᱹ ᱵᱟᱲᱟᱭ ᱫᱟ?
ᱱᱚᱜ-ᱚᱸᱭᱻ ᱱᱤᱛᱚᱜ ᱵᱮᱨᱮᱫ ᱵᱟᱲᱟ ᱠᱟᱛᱮᱜ ᱫᱟᱠᱟ ᱠᱚ ᱡᱚᱢ ᱵᱟᱲᱟ ᱠᱟᱛᱮᱜ ᱱᱚᱜ-ᱚᱸᱭ ᱵᱟᱹᱛᱷ ᱥᱮᱜ ᱪᱟᱞᱟᱜ ᱦᱩᱭᱩᱜ ᱞᱟᱹᱜᱤᱜ᱾ ᱟᱹᱵᱤᱱ ᱵᱤᱱ ᱯᱷᱩᱱ ᱠᱤᱫᱟ ᱟᱨ ᱞᱤᱧ ᱠᱟᱹᱴᱤᱡ ᱞᱤᱧ ᱨᱚᱲᱟ ᱞᱤᱧ ᱨᱚᱲ ᱨᱮᱜᱮ ᱞᱟᱹᱜᱤᱜ ᱛᱟᱦᱚᱞᱮ᱾
ᱟᱪᱷᱟ ᱟᱪᱷᱟ᱾ ᱟᱪᱷᱟ ᱜᱚᱝᱠᱮ ᱟᱹᱵᱤᱱ ᱠᱤ ᱟᱹᱞᱤᱧᱟᱜ ᱨᱚᱲ ᱴᱷᱤᱠᱼᱴᱷᱟᱠ ᱵᱤᱱ ᱟᱸᱡᱚᱢ ᱫᱟ?
ᱦᱮᱸ ᱟᱸᱡᱚᱢᱚᱜ ᱠᱟᱱᱟ ᱢᱟᱥᱮ ᱞᱟᱹᱭᱟ ᱵᱤᱱ ᱛᱚ?
ᱦᱮᱞᱳᱣ᱾
ᱟᱸᱡᱚᱢᱚᱜ ᱠᱟᱱᱟ ᱞᱟᱹᱭᱟ ᱵᱤᱱ ᱛᱚ?
ᱦᱮᱸ ᱜᱚᱢᱠᱮ ᱢᱮᱱ ᱫᱟᱹᱞᱤᱧ ᱟᱹᱵᱤᱱ ᱠᱤ ᱟᱹᱞᱤᱧᱟᱜ ᱨᱚᱲ ᱴᱷᱤᱼᱴᱷᱟᱠ ᱵᱤᱱ ᱟᱸᱡᱚᱢ ᱫᱟ?
ᱦᱮᱸ ᱟᱸᱡᱚᱢ ᱧᱟᱢ ᱫᱟᱹᱞᱤᱧ ᱞᱟᱹᱭ ᱟᱵᱤᱱ ᱛᱚ ᱢᱟ?
ᱟᱪᱷᱟ ᱟᱪᱷᱟᱢ᱾ ᱛᱚ ᱛᱟᱦᱚᱞᱮᱢ ᱱᱚᱣᱟ ᱜᱷᱟᱹᱲᱤᱡ ᱫᱚ ᱚᱠᱟ ᱞᱮᱠᱟ ᱢᱮᱱᱟᱜ ᱟᱠᱟᱜ ᱵᱤᱱᱟ?
ᱱᱚᱣᱟ ᱜᱷᱟᱹᱲᱤᱡ ᱢᱟ ᱵᱷᱟᱜᱤ ᱜᱮ ᱢᱮᱱᱟᱜᱱ ᱟᱠᱟᱫ ᱞᱤᱧᱟ ᱛᱟᱨᱦᱯᱚᱨᱮ ᱵᱟᱹᱫᱽ ᱠᱷᱮᱛ ᱠᱚᱨᱮ ᱠᱟᱹᱢᱤ ᱠᱚ ᱦᱩᱭᱩᱜ ᱠᱟᱱᱟ᱾ ᱠᱟᱹᱴᱤᱡ ᱠᱟᱹᱢᱤ ᱦᱩᱭᱩᱜ ᱠᱟᱱᱟ ᱱᱚᱶᱟ ᱠᱚᱨᱮ ᱜᱮ᱾
ᱟᱪᱷᱟ ᱟᱪᱷᱟ ᱛᱟᱦᱚᱞᱮ ᱵᱟᱹ ᱵᱟᱹᱫᱽ ᱠᱷᱮᱛ ᱠᱚᱨᱮ ᱫᱚ ᱜᱚᱢᱠᱮ ᱪᱮᱜ ᱠᱚᱵᱤᱱ ᱠᱟᱹᱢᱤ ᱵᱟᱲᱟᱭ ᱫᱟ?
ᱠᱟᱹᱢᱤ ᱵᱩᱞᱛᱮ ᱱᱮᱛᱟᱨ ᱢᱟ ᱞᱟᱛᱟᱨ ᱠᱚᱨᱮ ᱵᱟᱹᱭᱦᱟᱹᱲ ᱠᱚᱨᱮ ᱫᱟᱜ ᱠᱚ ᱞᱟᱜᱟᱣ ᱠᱟᱱᱟ᱾ ᱢᱟᱱᱮ ᱛᱮ ᱠᱚ ᱢᱟᱜ ᱦᱩᱭᱩᱜ ᱠᱟᱱᱟ, ᱟᱲᱤ‌ ᱠᱩ ᱛᱚᱞ ᱦᱩᱭᱩᱜ ᱠᱟᱱᱟ, ᱛᱟᱯᱚᱨ ᱞᱚᱥᱚᱫ ᱦᱩᱭᱩᱜ ᱠᱟᱱᱟ, ᱚᱱᱟ ᱚᱱᱟ ᱠᱚᱜᱮ ᱠᱟᱹᱢᱤ ᱵᱟᱲᱟ ᱦᱩᱭᱩᱜ ᱠᱟᱱᱟ᱾
ᱟᱪᱷᱟ ᱟᱪᱷᱟ ᱵᱟᱭᱟ ᱾
ᱛᱟᱦᱞᱮ ᱟᱹᱵᱤᱱ ᱪᱮᱫ ᱠᱚᱵᱤᱱ ᱠᱟᱹᱢᱤ ᱵᱟᱲᱟᱭᱮᱫᱟ ᱛᱟᱦᱞᱮ
ᱦᱮᱸ᱾ ᱦᱮᱸ ᱜᱚᱢᱠᱮ ᱟᱹᱞᱤᱧ ᱢᱟ ᱱᱮᱛᱟᱨ ᱢᱟ ᱚᱱᱟ ᱟᱲᱤ ᱞᱟᱠ ᱢᱟᱱᱮ ᱟᱜ ᱟᱲᱮ ᱞᱟᱜ ᱠᱟᱹᱢᱤ ᱟᱨ ᱠᱤ ᱠᱚᱱᱴᱨᱟᱠᱴ ᱞᱤᱧ ᱦᱟᱛᱟᱣ ᱠᱟᱫᱟ ᱛᱚ ᱚᱱᱟ ᱠᱚᱜᱮ ᱞᱤᱧ ᱠᱟᱹᱢᱤ ᱵᱟᱲᱟᱭ ᱫᱟ᱾ ᱫᱚᱥ ᱯᱚᱱᱨᱚ ᱡᱚᱱ ᱦᱚᱲ ᱞᱤᱧ ᱤᱫᱤᱭᱮᱜ ᱠᱚᱛᱮ ᱟᱨ ᱚᱱᱟ ᱠᱚᱜᱮ ᱞᱤᱧ ᱠᱟᱹᱢᱤᱭ ᱫᱟ᱾ ᱟᱹᱞᱤᱧ ᱫᱚ ᱢᱟᱱᱮ ᱠᱚᱱᱴᱨᱟᱠᱴᱚᱨ ᱞᱮᱠᱟ ᱟᱨ ᱠᱤ ᱥᱩᱫᱩ ᱠᱟᱹᱵᱤ‌ ᱞᱤᱧ ᱥᱟᱵ ᱫᱟ᱾ ᱟᱞᱤᱧ ᱤᱫᱤᱭᱮᱜ ᱠᱩᱣᱟ ᱞᱤᱧ, ᱟᱨ ᱢᱟᱱᱮ ᱠᱚᱱᱴᱨᱟᱠ ᱛᱚ ᱢᱟᱱᱮ ᱛᱷᱤ ᱨᱮ ᱜᱮᱞᱤᱧ ᱠᱚᱢᱯᱮᱞᱮᱴ ᱫᱟ ᱩᱱ ᱨᱮᱜᱮ ᱟᱫᱚ ᱚᱲᱟᱜ ᱞᱮ ᱦᱤᱡᱩᱜ ᱠᱟᱱᱟ᱾ ᱟᱨ ᱠᱤ
ᱚ᱾ ᱟᱞᱮ ᱥᱮᱱ ᱢᱟ ᱚᱱᱠᱟ ᱠᱟᱹᱢᱤ ᱫᱚ ᱵᱟᱹᱱᱩᱜᱼᱟ ᱟᱞᱮ ᱥᱮᱫ ᱫᱚ ᱦᱟᱹᱡᱨᱤ ᱠᱟᱹᱢᱤ ᱜᱮ
ᱚ ᱜᱚ ᱜᱚᱢᱠᱮ ᱛᱟᱦᱚᱞᱮ ᱢᱟᱱᱮ ᱨᱚ ᱨᱚᱜᱽᱲᱟ ᱠᱚᱫᱚ ᱛᱤᱱᱟᱹᱜ ᱠᱟᱛᱮᱫ ᱠᱚ ᱮᱢᱚᱜᱼᱟ ᱚᱱᱟ ᱟᱲᱮᱞᱟᱜ ᱠᱟᱹᱢᱤ ᱨᱮᱫᱚ ᱟᱹᱵᱤᱱ ᱥᱮᱫ ᱫᱚ
ᱨᱚᱜᱽᱲᱟ ᱠᱚᱢᱟ ᱚᱱᱠᱟ ᱠᱚ ᱮᱢᱚᱜᱼᱟ ᱯᱮᱥᱚ ᱠᱟᱛᱮᱫ ᱜᱮ ᱟᱫᱚ ᱡᱚᱢ ᱧᱩ ᱟᱵᱚᱣᱟᱜ ᱜᱮ
ᱟᱨ ᱜᱚᱢᱠᱮ ᱡᱚᱢ ᱫᱚ ᱛᱤᱱ ᱵᱮᱲᱟ ᱠᱚ ᱮᱢᱚᱜᱼᱟ
ᱡᱚᱢ ᱫᱚ ᱢᱤᱫ ᱵᱮᱲᱟ ᱜᱮ ᱛᱤᱠᱤᱱ ᱵᱮᱲᱟ ᱵᱷᱟᱹᱜᱤ ᱢᱚᱱᱫᱚ ᱜᱮ ᱡᱚᱢ ᱫᱚ ᱚᱱᱮ ᱡᱮ ᱦᱟᱠᱳ ᱚᱱᱮ ᱡᱤᱞ ᱦᱟᱠᱳ ᱠᱚ ᱮᱢᱚᱜᱼᱟ ᱡᱚᱢ ᱠᱚ
ᱦᱮᱞᱳ
ᱵᱟᱹᱵᱤᱱ ᱟᱸᱡᱚᱢ ᱮᱫᱟ
ᱜᱚᱢᱠᱮ ᱨᱚᱲ ᱵᱟᱝ ᱟᱸᱡᱚᱢᱚᱜ ᱠᱟᱱ ᱛᱟᱵᱤᱱ ᱫᱚ ᱰᱤᱥᱴᱟᱵᱮᱫ ᱛᱟᱵᱤᱱ ᱫᱚ ᱟᱹᱰᱤ ᱡᱳᱨ ᱜᱮ ᱨᱚᱲ
ᱞᱟᱹᱭᱫᱟᱹᱧ ᱵᱟᱵᱤᱱ ᱟᱸᱡᱚᱢᱮᱫ ᱛᱮ
ᱦᱮᱸ ᱦᱮᱸ ᱱᱤᱛᱚᱜ ᱫᱚᱞᱤᱧ ᱟᱸᱡᱚᱢ ᱮᱫᱟ
ᱞᱟᱹᱭᱫᱟᱤᱹᱧ ᱯᱮᱥᱚ ᱠᱟᱛᱮ ᱠᱚ ᱮᱢᱟᱞᱤᱧᱟ ᱛᱚ ᱟᱹᱞᱤᱧ ᱫᱚ
ᱟᱪᱪᱷᱟ ᱜᱚᱝᱠᱮ ᱟᱨ ᱠᱟᱹᱴᱤᱡ ᱨᱚᱲ ᱟᱹᱰᱤ ᱡᱩᱨ ᱰᱤᱥᱴᱟᱵᱮᱫ ᱛᱟᱹᱵᱤᱱ ᱫᱚ ᱠᱟᱴᱟ ᱠᱟᱴᱟ ᱟᱸᱡᱚᱢᱚᱜ ᱠᱟᱱ ᱫᱚ᱾
ᱚ ᱛᱟᱦᱚᱞᱮ ᱟᱹᱵᱤᱱ ᱜᱮ ᱚᱲᱟᱜ ᱠᱚᱨᱮ ᱪᱮᱫ ᱠᱚᱵᱤᱱ ᱪᱤᱠᱟᱹᱭᱮᱫᱟ ᱞᱟᱹᱭ ᱵᱤᱱ ᱛᱟᱦᱚᱞᱮ
ᱟᱪᱪᱷᱟ ᱜᱚᱢᱠᱮ ᱱᱤᱛᱚᱜ ᱠᱤ ᱟᱹᱞᱤᱧᱟᱜ ᱨᱚᱲ ᱯᱩᱨᱟᱹ ᱦᱩᱸ